ᱦᱚᱭ ᱡᱚᱦᱟᱨ ᱜᱮ ᱜᱚᱝᱠᱮ
ᱡᱚᱦᱟᱨ ᱡᱚᱦᱟᱨ ᱟᱸᱡᱚᱢᱚᱜ ᱠᱟᱱᱟ?
ᱦᱳᱭ ᱨᱚᱲ ᱠᱚᱫᱚ ᱢᱚᱸᱡᱽ ᱜᱮ ᱟᱸᱡᱚᱢᱚᱜ ᱠᱟᱱᱟ
ᱟᱪᱪᱷᱟ ᱛᱚᱵᱮ ᱞᱟᱹᱭ ᱢᱮ ᱪᱮᱫ
ᱪᱮᱫ ᱞᱮᱠᱟ ᱢᱚᱡ ᱵᱟᱲᱟ ᱜᱮᱭᱟ?
ᱪᱮᱫ ᱮᱢ ᱪᱮᱠᱟᱭᱫᱟ ᱱᱤᱛ? ᱦᱳᱭ ᱦᱳᱭ ᱢᱚᱸᱡᱽ ᱵᱟᱲᱟ ᱜᱮ, ᱟᱢᱜᱮ ᱪᱮᱫ ᱞᱮᱠᱟ ᱢᱮᱱᱟᱜ ᱢᱮᱭᱟ?
ᱦᱳᱭ ᱤᱧ ᱠᱚᱫᱚ ᱦᱟᱜ ᱢᱚᱡᱽ ᱵᱟᱲᱟ ᱜᱮ ᱦᱮᱱᱟᱜ ᱞᱤᱧᱟ ᱪᱮᱫ ᱠᱚᱢ ᱠᱟᱹᱢᱤ ᱵᱟᱲᱟᱭᱮᱜ-ᱟ?
ᱟᱪᱪᱷᱟ ᱟᱨ ᱪᱮᱫ ᱮᱢ ᱪᱮᱠᱟᱭ ᱫᱟ?
ᱱᱤᱛᱳᱜ ᱫᱚ ᱦᱟᱸᱜ ᱠᱟᱹᱢᱤ ᱠᱚ ᱨᱟᱠᱟᱵ ᱦᱮᱡ ᱠᱟᱛᱮᱜ ᱡᱤᱨᱟᱹᱣ ᱦᱩᱭ ᱠᱟᱱᱟ
ᱟᱪᱪᱷᱟ ᱟᱪᱪᱷᱟ ᱢᱟᱴᱷ ᱠᱟᱹᱢᱤ ᱥᱮ ᱪᱮᱫ?
ᱦᱳᱭ ᱢᱟᱴᱷ ᱠᱟᱹᱢᱤ ᱠᱚ
ᱚ ᱛᱟᱞᱦᱮ ᱦᱩᱲᱩ ᱨᱚᱦᱚᱭ ᱠᱚᱯᱮ ᱞᱟᱜᱟᱣ ᱱᱟ?
ᱦᱳᱭ ᱦᱩᱲᱩ ᱨᱚᱦᱚᱭ ᱞᱟᱜᱟᱣ ᱠᱟᱛᱮᱫ ᱜᱮ, ᱦᱩᱲᱩ ᱨᱚᱦᱚᱭ ᱠᱷᱚᱱ ᱜᱮ ᱦᱟᱸᱜ ᱤᱧ ᱫᱩᱧ ᱦᱮᱡ ᱟᱠᱟᱱᱟ
ᱦᱚᱸ
ᱫᱚᱢᱮ ᱥᱤᱛᱩᱝ ᱠᱟᱜᱼᱟ
ᱟᱯᱮ ᱟᱯᱮ ᱥᱤᱛᱩᱝ ᱠᱟᱫᱟ ᱥᱮ ᱵᱟᱝ ᱟᱯᱮ ᱥᱮᱫ ᱫᱚ?
ᱦᱳᱭ ᱟᱞᱮ ᱥᱮᱫ ᱫᱚᱭ ᱥᱤᱛᱩᱝ ᱠᱟᱜᱼᱟᱭ
ᱟᱨ ᱫᱟᱜ ᱞᱮᱫᱟᱭ ᱥᱮ ᱵᱟᱝ ᱦᱚᱞᱟᱱᱚᱜ? ᱟᱞᱮ ᱥᱮᱫ ᱫᱚ ᱨᱤᱢᱤᱞ ᱫᱟᱭ ᱥᱤᱛᱩᱝ ᱫᱟᱭ ᱨᱤᱢᱤᱞ ᱫᱟᱭ ᱼᱼᱛᱩᱝ ᱫᱟᱭ ᱾ ᱫᱟᱜ ᱞᱮᱫᱟᱭ ᱥᱮ ᱵᱟᱝ ᱦᱚᱞᱟᱱᱚᱜ ᱟᱯᱮ ᱥᱮᱫ?
ᱦᱚᱞᱟ ᱫᱚ ᱛᱷᱚᱲᱟ ᱜᱟᱱ ᱧᱩᱨᱦᱟᱹ ᱞᱮᱱᱟ ᱫᱟᱜ ᱴᱟᱠ ᱴᱩᱠ ᱧᱩᱨᱦᱟᱹᱭᱱᱟ ᱪᱟᱵᱟᱭᱱᱟ
ᱚ ᱟᱞᱮ ᱥᱮᱫ ᱫᱚ ᱟᱹᱰᱤ ᱡᱳᱨᱮ ᱫᱟᱜ ᱠᱮᱫᱟ ᱚ ᱟᱫᱚ ᱟᱞᱮ ᱥᱮᱫ ᱫᱚ ᱦᱩᱲᱩ ᱨᱚᱦᱚᱭ ᱫᱚ ᱟᱹᱣᱨᱤᱴᱟ ᱞᱟᱜᱟᱜᱼᱟ ᱚᱱᱠᱟ ᱫᱚ ᱩᱱᱟᱹᱜ ᱦᱟᱹᱵᱤᱡ ᱫᱚ ᱵᱟᱭ ᱫᱟᱜ ᱠᱟᱫᱟ ᱡᱮ ᱦᱩᱲᱩ ᱨᱚᱦᱚᱭ ᱢᱟᱱᱮ ᱠᱷᱮᱛ ᱵᱟᱹᱫᱽ ᱠᱚᱨᱮ ᱫᱚ ᱫᱟᱜ ᱫᱚ ᱵᱟᱝ ᱛᱤᱸᱜᱩ ᱟᱠᱟᱱᱟ ᱚᱱᱠᱟ ᱫᱚ
ᱟᱪᱪᱷᱟ
ᱦᱳᱭ ᱦᱳᱭ
ᱱᱚᱛᱮ ᱫᱚ ᱟᱹᱰᱤ ᱜᱟᱱ ᱜᱮ ᱥᱤᱛᱩᱝ ᱮᱜᱼᱟ ᱱᱤᱛᱚᱜ ᱫᱚ᱾
ᱚ ᱥᱤᱛᱩᱝ ᱫᱚ ᱥᱤᱛᱩᱝ ᱜᱮᱭᱟ ᱥᱤᱛᱩᱝ ᱦᱚᱸ ᱫᱚᱨᱠᱟᱨ ᱠᱟᱱ ᱜᱮᱭᱟ, ᱥᱩᱫᱩ ᱫᱟᱜ ᱞᱮᱠᱷᱟᱡ ᱫᱚ ᱵᱟᱝ ᱦᱩᱭᱩᱜᱼᱟ᱾
ᱫᱟᱠᱟ ᱠᱚᱵᱮᱱ ᱡᱚᱢ ᱵᱟᱲᱟ ᱠᱮᱜᱼᱟ?
ᱵᱟᱝ ᱵᱟᱝ ᱩᱱᱟᱹᱜ ᱥᱮᱛᱟᱜ ᱨᱮᱫᱚ ᱫᱟᱠᱟ ᱠᱚ ᱫᱚ ᱡᱚᱢ ᱵᱟᱝ ᱦᱩᱭᱩᱜ ᱜᱮᱭᱟ᱾
ᱵᱟᱥᱠᱮᱭᱟᱜ ᱱᱟᱥᱛᱟ ᱠᱚ?
ᱦᱮᱸ ᱱᱟᱥᱛᱟ ᱠᱚᱫᱚ ᱦᱩᱭᱩᱜ ᱠᱟᱱᱟ ᱦᱩᱭ ᱮᱱᱟ ᱛᱷᱚᱲᱟ᱾ ᱯᱨᱚᱥᱮᱥᱤᱝ ᱨᱮ ᱢᱮᱱᱟᱜᱼᱟ᱾ ᱚᱻ ᱫᱤᱭᱮ ᱟᱨᱚ ᱢᱟᱴᱷ ᱮᱢ ᱪᱟᱞᱟᱜᱼᱟ ᱛᱚ?
ᱦᱮᱸ ᱱᱤᱛᱚᱜ ᱫᱚ ᱦᱟᱸᱜ ᱢᱟᱴᱷ ᱫᱚ ᱪᱟᱞᱟᱜ ᱵᱟᱝ ᱦᱩᱭᱩᱜᱼᱟ ᱵᱟᱭ ᱜᱟᱱᱚᱜᱼᱟ, ᱟᱹᱰᱤᱜᱟᱱ ᱥᱤᱛᱩᱝ ᱠᱟᱱᱟ ᱱᱤᱛᱚᱜ ᱢᱟᱴᱷ ᱚ ᱪᱟᱞᱟᱣ ᱠᱟᱛᱮᱜ ᱦᱚᱸ ᱵᱟᱝ ᱫᱟᱲᱤᱭᱟ ᱥᱤᱛᱩᱝ ᱛᱮᱜᱮ ᱞᱟᱸᱜᱟ᱾
ᱚ ᱟᱪᱪᱷᱟ ᱛᱟᱦᱞᱮ ᱜᱟᱹᱪᱷᱤ ᱠᱚᱯᱮ ᱛᱩᱜ ᱫᱟ ᱛᱟᱭᱛᱚ?
ᱦᱳᱭ ᱜᱟᱪᱷᱤ ᱠᱚᱠᱚ ᱛᱩᱫ ᱫᱟ ᱨᱚᱦᱚᱭ ᱫᱚᱠᱚ᱾
ᱚᱸ
ᱟᱨ ᱱᱤᱡᱮᱨ ᱢᱟ ᱦᱟᱸᱜ ᱥᱮᱛᱟᱜ ᱠᱷᱚᱱ ᱛᱟᱲᱟᱢ ᱛᱟᱲᱟᱢ ᱛᱮ ᱛᱤᱱᱟᱹᱜ ᱮᱢ ᱛᱟᱲᱟᱢᱟ ᱞᱟᱸᱜᱟ ᱪᱟᱵᱟᱣ ᱠᱟᱱᱟ᱾
ᱦᱩᱸ ᱦᱩᱸ ᱦᱩᱸ
ᱤᱱᱠᱟᱹ ᱟᱹᱭᱩᱵ ᱵᱮᱞᱟ ᱥᱮᱱ ᱫᱚ ᱪᱟᱞᱟᱜ ᱫᱚ ᱵᱟᱭ ᱜᱟᱱᱚᱜᱼᱟ, ᱤᱱᱠᱟ ᱥᱮᱛᱟᱜ ᱨᱮᱜᱮ ᱛᱤᱱᱟᱹᱜ ᱠᱟᱹᱢᱤ ᱫᱟᱲᱮᱭᱟᱜᱼᱟ ᱤᱱᱟᱹᱜ ᱜᱮ᱾
ᱚ ᱢᱟᱱᱮ ᱢᱤᱜ ᱵᱮᱲᱟ ᱯᱚᱨ ᱫᱚᱛᱚ ᱵᱟᱝ ᱜᱟᱱᱚᱜ ᱠᱟᱱᱟ ᱛᱟᱭᱛᱚ?
ᱦᱳᱭ ᱦᱟᱸᱭᱟᱨ ᱵᱟᱱᱟᱨ ᱵᱮᱞᱟ ᱠᱟᱹᱢᱤ ‌ᱞᱮᱠᱷᱟᱱ ᱢᱟ‌ ᱦᱚᱲᱢᱚᱵᱠᱚᱨᱮ ᱦᱚᱸ ᱛᱷᱚᱲᱟ ᱫᱩᱨᱵᱚᱞ ᱠᱚ ᱦᱤᱡᱩᱜᱼᱟ ᱦᱚᱭ ᱦᱚᱸ ᱞᱟᱹᱠᱛᱤᱜᱼᱟ᱾
ᱟᱪᱪᱷᱟ ᱟᱪᱪᱷᱟ ᱟᱯᱮ ᱥᱮᱫ ᱫᱚᱯᱮ ᱞᱟᱜᱟᱣᱱᱟ ᱦᱩᱲᱩ ᱨᱚᱦᱚᱭ ᱫᱚ?
ᱦᱳᱭ ᱞᱟᱜᱟᱣ ᱠᱟᱱᱟ ᱡᱚᱛᱚ ᱦᱚᱲᱜᱮ᱾
ᱤᱝ ᱦᱚᱸ ᱟᱞ ᱟᱞᱮ ᱥᱮᱫ ᱨᱮᱫᱚ ᱜᱟᱹᱪᱷᱤ ᱠᱚᱦᱚᱸ ᱵᱟᱝ ᱞᱟᱹᱴᱩᱣ ᱠᱟᱱᱟ᱾ ᱟᱫᱚ ᱵᱟᱹᱠᱩ ᱞᱟᱜᱟᱣ ᱠᱟᱱᱟ ᱮᱠᱷᱚᱱᱚ ᱞᱟᱜᱟᱜ ᱠᱚ ᱦᱟᱸᱜ ᱟᱞᱮᱥᱮᱜ ᱦᱚᱸ᱾ ᱠᱤᱪᱷᱩ ᱫᱤᱱ ᱯᱚᱨ ᱜᱮ ᱦᱟᱸᱜ᱾ ᱚᱸ ᱟᱫᱚ ᱚᱱᱟ ᱫᱚ ᱞᱟᱦᱟ ᱛᱟᱭᱚᱢ ᱨᱮᱭᱟᱜ ᱵᱮᱯᱟᱨ ᱟᱫᱚ ᱡᱟᱦᱟᱸ ᱥᱮᱜ ᱜᱮ ᱞᱟᱦᱟ ᱥᱮᱜ ᱫᱟᱜ ᱞᱟᱦᱟᱨᱮ ᱫᱟᱜᱟ ᱚᱱᱛᱮ ᱜᱮᱠᱚ ᱞᱟᱜᱟᱣ ᱜᱚᱫᱚᱜᱼᱟ᱾
ᱦᱚᱭ
ᱥᱮᱨᱢᱟ ᱫᱟᱜ ᱩᱯᱚᱨ ᱜᱮᱛᱚ ᱱᱤᱨᱵᱷᱚᱨ᱾
ᱦᱳᱭ ᱟᱨ ᱱᱚᱝᱠᱟᱱ ᱥᱤᱛᱩᱝ ᱥᱩᱢᱟᱭ ᱠᱟᱹᱢᱤ ᱫᱷᱩᱨᱟᱹᱣ ᱞᱮᱱᱠᱷᱟᱱ ᱟᱹᱰᱤ ᱟᱴ
ᱥᱮᱛᱟᱜ ᱵᱮᱞᱟ ᱫᱚ ᱠᱟᱹᱢᱤ ᱵᱟᱲᱟ ᱜᱚᱫ ᱡᱚᱲᱩ ᱠᱟᱱᱟ, ᱱᱚᱛᱮ ᱟᱹᱭᱩᱵ ᱵᱮᱞᱟ ᱫᱚ ᱠᱟᱹᱢᱤ ᱫᱚ ᱵᱟᱠᱚ ᱠᱟᱹᱢᱤᱭᱟ ᱚᱠᱚᱭ ᱜᱮ᱾ ᱥᱤᱛᱩᱝ ᱛᱮ ᱚᱠᱚᱭ ᱜᱮ ᱵᱟᱠᱚ ᱯᱷᱮᱰᱚᱜ ᱠᱟᱱᱟ ᱵᱟᱹᱭᱦᱟᱹᱲ ᱠᱚᱛᱮ᱾
ᱦᱚᱭ ᱦᱚᱭ ᱦᱚᱭ ᱦᱚᱭ ᱟᱫᱚ ᱥᱤᱛᱩᱝ ᱦᱚᱸ ᱥᱤᱛᱩᱝ ᱠᱟᱱ ᱜᱮᱭᱟ ᱟᱨ ᱥᱤᱛᱩᱝ ᱨᱩᱣᱟᱹ ᱦᱚᱸ ᱞᱟᱜᱟᱜ ᱜᱮᱭᱟ ᱱᱤᱭᱟᱹ ᱴᱟᱭᱤᱢ ᱜᱮ ᱵᱤᱥᱤᱜᱤ᱾ ᱚᱱᱟ ᱠᱷᱟᱹᱛᱤᱨ ᱛᱮ ᱥᱟᱵᱫᱷᱟᱱ ᱛᱮ ᱠᱟᱹᱢᱤ ᱦᱩᱭᱩᱜᱼᱟ᱾ ᱛᱷᱚᱲᱟ ᱛᱷᱚᱲᱟ ᱠᱟ. ᱢᱤ ᱦᱩᱭᱩᱜᱼᱟ ᱛᱷᱚᱲᱟ ᱛᱷᱚᱲᱟ ᱛᱮ ᱮᱸ ᱟᱨᱟᱢ ᱟᱨᱟᱢ ᱛᱮᱜᱮ ᱠᱟ. ᱢᱤ ᱦᱩᱭᱩᱜᱼᱟ᱾
ᱱᱮᱛᱟᱨ ᱫᱤᱱ ᱫᱚ ᱠᱟᱹᱢᱤ ᱫᱤᱱ ᱠᱟᱱᱟ ᱛᱚ ᱡᱚᱢ ᱠᱚᱨᱮᱱᱟᱜ ᱦᱚᱸ ᱠᱚᱢ ᱡᱩᱨᱤ ᱵᱟᱝ ᱦᱤᱡᱩᱜᱼᱟ᱾ ᱪᱮᱫ ᱞᱮᱠᱟ ᱠᱟᱹᱢᱤ ᱚᱱᱠᱟᱜ ᱜᱮ ᱡᱚᱢ ᱡᱚᱲᱟ ᱡᱚᱢ ᱦᱚᱸ᱾
ᱦᱚᱭ ᱦᱚᱭ ᱚᱱᱟᱢᱟ ᱠᱟᱱ ᱜᱮ ᱪᱮᱫᱞᱮᱠᱟ ᱠᱟᱹᱢᱤ ᱚᱝᱠᱟ ᱜᱮ ᱡᱚᱢ ᱦᱩᱭᱩᱜᱼᱟ᱾
ᱦᱚᱲᱢᱚ ᱨᱮ ᱱᱚᱥᱴᱚ ᱟᱞᱚ ᱮᱢ ᱞᱟᱹᱜᱤᱫ ᱛᱮ᱾
ᱦᱳᱭ ᱦᱳᱭ ᱠᱟᱹᱢᱤ ᱢᱟ ᱫᱚᱨᱠᱟᱨ ᱠᱟᱱ ᱜᱮ ᱟᱨ ᱵᱟᱢ ᱠᱟᱹᱢᱤ ᱞᱮᱠᱷᱟᱱ ᱦᱚᱸ ᱪᱮᱠᱟ ᱮᱱᱛᱮ ᱟᱫᱚ ᱛᱟᱭᱚᱢ ᱫᱟᱨᱟ ᱢᱮᱢ ᱡᱚᱢᱟ ᱥᱮ᱾
ᱦᱳᱭ ᱚᱱᱠᱟ ᱜᱮ ᱠᱟᱹᱢᱤ ᱦᱩᱭᱩᱜᱼᱟ ᱱᱮ ᱱᱮᱥ ᱵᱚᱪᱷᱚᱨ ᱫᱚ ᱡᱚᱢ ᱞᱟᱹᱜᱤᱫ ᱫᱚ ᱮ ᱞᱟᱦᱟ ᱵᱚᱪᱷᱚᱨ ᱵᱚᱱ ᱠᱟᱹᱢᱤ ᱠᱟᱜᱼᱟ ᱟᱨ ᱠᱟᱞᱚᱢ ᱵᱚᱪᱷᱚᱨ ᱡᱚᱢ ᱞᱟᱹᱜᱤᱫ ᱫᱚ ᱦᱟᱸᱜ ᱱᱮᱥ ᱵᱚᱱ ᱠᱟᱹᱢᱤᱭᱮᱫᱼᱟ
ᱦᱳᱭ ᱦᱳᱭ ᱦᱳᱭ ᱱᱚ ᱠᱟᱱ ᱜᱮ ᱛᱚ ᱦᱩᱲᱩ ᱠᱚᱫᱚ ᱟᱯᱮ ᱥᱮᱫ ᱫᱚ ᱛᱟᱦᱚᱞᱮ ᱢᱮᱱᱫᱟᱢ ᱡᱚᱛᱚ ᱦᱚᱲ ᱦᱩᱲᱩ ᱨᱚᱦᱚᱭ ᱠᱚ ᱞᱟᱜᱟᱣ ᱱᱟ
ᱦᱳᱭ
ᱟᱞᱮᱥᱮᱫ ᱜᱮ ᱟᱹᱣᱨᱤ ᱠᱚ ᱞᱟᱜᱟᱜᱼᱟ ᱞᱟᱜᱟᱜ ᱠᱚᱦᱚᱸ ᱟᱞᱮᱥᱮᱫ ᱦᱚᱸ
ᱚᱸᱰᱮ ᱱᱩᱭ ᱪᱟᱸᱫᱳ ᱦᱟᱸᱜ ᱟᱹᱰᱤᱜᱮᱠᱚ ᱪᱟᱵᱟᱭᱟᱠᱚ ᱪᱟᱵᱟᱟᱭ ᱫᱚ ᱦᱩᱲᱩ ᱨᱚᱦᱚᱭ ᱠᱚᱫᱚ
ᱦᱳᱭ ᱦᱳᱭ ᱦᱩᱲᱩ ᱫᱚ ᱟᱫᱚ ᱚᱱ ᱵᱷᱟᱫᱚᱨ ᱵᱷᱟᱫᱚᱨ ᱯᱚᱫᱨᱚ ᱦᱟᱹᱵᱤᱡ ᱠᱚ ᱨᱚᱦᱚᱭ ᱜᱮᱭᱟ ᱦᱟᱸᱜ
ᱦᱮᱸ ᱦᱮᱸ
ᱦᱳᱭ ᱥᱮ
ᱦᱮᱸ ᱡᱟᱵᱟᱟᱭ ᱤᱫᱤᱭᱟ ᱠᱚ ᱦᱚᱸᱠᱚ ᱨᱚᱦᱚᱭ ᱜᱮᱭᱟ ᱨᱚᱦᱚᱭ
ᱦᱮᱸ ᱟᱫᱚ ᱡᱟᱦᱟᱸ ᱥᱮᱫ ᱵᱟᱭ ᱫᱟᱜ ᱠᱷᱟᱡ ᱫᱚᱢ ᱪᱤᱠᱟᱭᱟ ᱦᱩᱲᱩ ᱛᱷᱚᱲᱟ ᱞᱮᱴᱚᱜᱼᱟ
ᱦᱳᱭ ᱟᱫᱚ ᱦᱩᱲᱩ ᱦᱚᱸ ᱱᱚᱝᱠᱟᱱ ᱤᱭᱟᱹ ᱢᱮᱱᱟᱜᱼᱟ ᱞᱟᱦᱟ ᱨᱚᱦᱚᱭ ᱞᱮᱠᱟᱱ ᱦᱩᱲᱩ ᱫᱚ ᱦᱟᱸᱜ ᱞᱟᱦᱟᱠᱟᱜᱮ ᱨᱚᱦᱚᱭ ᱜᱟᱱᱚᱜᱼᱟ ᱛᱟᱭᱱᱚᱢ ᱦᱩᱲᱩ ᱨᱚᱦᱚᱭ ᱞᱮᱠᱷᱟᱱ ᱛᱟᱭᱱᱚᱢ ᱜᱮ ᱚᱱᱠᱟᱱ ᱦᱚᱸ ᱢᱮᱱᱟᱜᱼᱟ
ᱦᱳᱭ ᱦᱳᱭ
ᱟᱫᱚᱢ ᱟᱫᱚᱢ ᱦᱳᱲᱳ ᱠᱚᱫᱚ ᱱᱚᱝᱠᱟ ᱢᱮᱱᱟᱜᱼᱟ ᱡᱮ ᱞᱟᱦᱟ ᱨᱮᱢ ᱨᱚᱦᱚᱭ ᱨᱮᱦᱚᱸ ᱢᱟᱱᱮ ᱥᱤᱡᱤᱱ ᱵᱟᱝ ᱦᱩᱭ ᱞᱮᱱᱠᱷᱟᱱ ᱫᱚ ᱵᱟᱝ ᱜᱮᱞᱮᱜ-ᱟ
ᱦᱩᱸ ᱦᱩᱸ ᱦᱩᱸ
ᱟᱨ ᱞᱟᱦᱟ ᱦᱩᱲᱩ ᱫᱚᱦᱟᱸᱜ ᱡᱟᱦᱟᱸ ᱛᱤᱱᱟᱹᱜ ᱛᱟᱭᱱᱚᱢ ᱨᱚᱦᱚᱭ ᱨᱮᱦᱚᱸ ᱚᱱᱟ ᱫᱚ ᱦᱟᱸᱜ ᱞᱟᱦᱟ ᱦᱩᱲᱩ ᱨᱚᱦᱚᱭ ᱥᱟᱶᱛᱮᱜᱮ ᱦᱟᱜ ᱚᱱᱟ ᱫᱚ ᱜᱮᱞᱮᱜ-ᱟ
ᱦᱩ ᱦᱩ ᱥᱤᱡᱮᱱ ᱩᱯᱚᱨ ᱱᱤᱨᱵᱷᱚᱨ
ᱥᱤᱡᱤᱱ ᱚᱯᱚᱱᱤ ᱠᱚ ᱚᱱᱠᱟ ᱛᱟᱦᱮᱱᱟ ᱦᱩᱲᱳ ᱠᱚᱫᱚ
ᱦᱳᱭ ᱦᱳᱭ ᱚᱻ ᱟᱫᱚ ᱟᱫᱚ ᱱᱤᱭᱟᱹ ᱦᱩᱲᱩ ᱨᱚᱦᱚᱭ ᱥᱟᱶ ᱛᱮᱫᱚ ᱟᱨ ᱡᱟᱦᱟᱱᱟᱜ ᱠᱚ ᱨᱚᱦᱚᱭ ᱠᱟᱛᱮ ᱥᱮ ᱦᱩᱲᱩ ᱢᱚᱛᱚᱡ ᱠᱚ ᱨᱚᱦᱚᱭᱟ
ᱱᱚᱛᱮ ᱫᱚ ᱦᱩᱲᱩ ᱢᱚᱛᱚᱡ ᱜᱮᱠᱚ ᱨᱚᱦᱚᱭᱟ ᱦᱟᱜ ᱟᱹᱰᱤ ᱢᱟᱨᱟᱝ ᱢᱟᱨᱟᱝ ᱠᱚ ᱨᱚᱦᱚᱭᱟ ᱡᱚᱛᱚ ᱦᱚᱲ ᱜᱮ ᱚᱲᱟᱜ ᱚᱲᱟᱜ ᱨᱮᱱ ᱚᱱᱠᱟ ᱫᱚᱥ ᱵᱤᱜᱷᱟᱹ ᱯᱚᱱᱫᱽᱨᱚ ᱵᱤᱜᱷᱟᱹ ᱵᱤᱥ ᱵᱤᱜᱷᱟᱹ ᱚᱱᱠᱟ ᱠᱚ ᱨᱚᱦᱚᱭᱟ
ᱦᱳᱭ ᱦᱳᱭ ᱛᱚ ᱦᱩᱲᱩ ᱨᱚᱦᱚᱭ ᱥᱟᱶᱛᱮ ᱫᱚ ᱟᱫᱚ ᱮᱴᱟᱜ ᱡᱤᱱᱤᱥ ᱫᱚ ᱵᱟᱠᱚ ᱨᱚᱦᱚᱭᱟ ᱵᱟᱝ
ᱦᱳᱭ ᱠᱷᱟᱹᱞᱤ ᱦᱩᱲᱩ ᱜᱮ ᱦᱟᱜ ᱠᱚ ᱨᱚᱦᱚᱭᱟ ᱱᱚᱛᱮ ᱫᱚ
ᱟᱨ ᱮᱢᱱᱤ ᱟᱯᱮ ᱫᱚ ᱯᱷᱚᱞᱢᱩᱞ ᱫᱟᱨᱮ ᱫᱚ ᱵᱟᱯᱮ ᱨᱚᱦᱚᱭᱮᱫᱟ ᱫᱟᱜ ᱮᱫ ᱠᱟᱱᱮ
ᱠᱚᱲᱟ ᱠᱚᱫᱚ ᱨᱚᱦᱚᱭ ᱫᱚ ᱵᱟᱹᱱᱩᱜ ᱠᱟᱜᱼᱟ ᱤᱱᱟ ᱫᱚ ᱯᱷᱚᱞᱢᱚᱞ ᱠᱚᱫᱚ ᱦᱟᱜ
ᱚᱱᱟ ᱦᱚᱸᱛᱚ ᱨᱚᱦᱚᱭ ᱡᱟᱹᱨᱩᱲ ᱠᱟᱱ ᱜᱮᱭᱟ ᱡᱮᱦᱮᱛᱩ ᱟᱵᱚ ᱱᱚᱣᱟ ᱯᱨᱤᱛᱷᱤᱵᱤᱨ ᱨᱮ ᱫᱟᱨᱮᱹ ᱨᱮᱭᱟᱜ ᱥᱚᱝᱠᱷᱟ ᱠᱚᱢ ᱪᱟᱞᱟᱜ ᱠᱟᱱᱟ
ᱛᱷᱟ ᱚᱱᱟ ᱠᱚᱫᱚ ᱦᱟᱸᱜ ᱫᱚ ᱚᱲᱟᱜ ᱚᱱᱟ ᱠᱚᱫᱚ ᱦᱟᱸᱜ ᱚᱲᱟᱜ ᱥᱩᱨ ᱥᱩᱨ ᱛᱮ ᱦᱮᱱᱟᱜᱼᱟ ᱛᱤᱤᱱᱟᱹᱜ ᱜᱟᱱ ᱪᱚᱝ ᱡᱚᱢ ᱡᱤᱱᱤᱥ ᱠᱚ ᱯᱷᱚᱞ-ᱰᱚᱞ ᱠᱚ ᱫᱟᱨᱮ ᱠᱚ
ᱦᱳᱭ ᱦᱳᱭ ᱚᱱᱟᱜᱤᱧ ᱞᱟᱹᱭᱮᱫᱟ ᱟᱨᱠᱤ ᱡᱮ ᱱᱚᱝᱠᱟᱭ ᱚᱱᱟ ᱠᱷᱟᱹᱛᱤᱨ ᱛᱮᱜᱮ ᱫᱟᱜ ᱠᱚ ᱞᱮᱴᱳᱜ ᱠᱟᱱᱟ ᱥᱮ ᱵᱟᱭ ᱫᱟᱜ ᱮᱫᱟ ᱫᱟᱨᱮ ᱠᱚᱵᱚᱱ ᱫᱟᱨᱮ ᱠᱚᱵᱚᱱ ᱢᱟᱜ ᱮᱫᱟ
ᱦᱳᱭ ᱞᱟᱹᱭ ᱟᱠᱚ ᱦᱚᱸ ᱚᱱᱟ ᱦᱚᱸ ᱚᱼᱼ ᱫᱟᱨᱮ ᱫᱚ ᱦᱟᱸᱜ ᱡᱚᱛᱚ ᱠᱷᱚᱱ ᱦᱟᱸᱜ ᱛᱤᱨᱤᱥ ᱵᱚᱪᱷᱚᱨ ᱛᱤᱨᱤᱥ ᱪᱚᱞᱞᱤᱥ ᱵᱚᱪᱷᱚᱨ ᱞᱮᱠᱟᱱ ᱫᱟᱨᱮ ᱵᱟᱝ ᱛᱟᱦᱮᱱ ᱠᱷᱟᱱ ᱚᱱᱟ ᱡᱟᱭᱜᱟ ᱨᱮᱫᱚ ᱵᱚᱞᱮ ᱵᱟᱭ ᱫᱟᱜᱟ
ᱦᱮᱸ ᱚᱱᱟ ᱢᱟ ᱦᱮᱸᱜᱮ ᱟᱫᱚ ᱦᱮᱸ ᱚᱱᱟ ᱢᱟ ᱦᱮᱸᱜᱮ ᱟᱫᱚ ᱫᱟᱨᱮᱢ ᱨᱚᱦᱚᱭᱟ ᱛᱚᱵᱮ ᱟᱱᱤᱡ ᱜᱮ ᱛᱤᱨᱤᱥ ᱪᱚᱞᱞᱤᱥ ᱵᱚᱪᱷᱚᱨ ᱦᱩᱭᱩᱜᱼᱟ ᱫᱟ ᱪᱮᱠᱟ ᱦᱩᱭᱩᱜᱼᱟ ᱟᱫᱚ ᱨᱚᱦᱚᱭ ᱦᱩᱭᱩᱜ ᱟ-ᱥᱮ
ᱦᱳᱭ ᱟᱨ ᱚᱠᱟ ᱡᱟᱭᱟᱭ ᱡᱟᱭᱜᱟ ᱠᱚᱨᱮ ᱵᱟᱜᱟᱱ ᱠᱚ ᱛᱟᱦᱮᱱᱟ ᱛᱚ ᱚᱱᱟ ᱵᱟᱜᱟᱱ ᱠᱚᱨᱮ ᱫᱚ ᱦᱟᱸᱜ ᱚᱱᱛᱮ ᱚᱱᱟ ᱴᱚᱴᱷᱟ ᱫᱚ ᱦᱟᱸᱟᱜ ᱫᱟᱜ ᱠᱚᱫᱚ ᱟᱹᱰᱤ ᱜᱟᱱ ᱜᱮ ᱴᱟᱱᱟᱣᱟ
ᱦᱳᱭ ᱦᱳᱭ ᱟᱞᱮ ᱥᱮᱫ ᱦᱚᱸ ᱢᱟᱨᱮ ᱢᱟᱨᱮ ᱫᱟᱨᱮ ᱠᱚᱫᱚ ᱠᱚ ᱢᱟᱜ ᱪᱟᱵᱟ ᱠᱮᱫᱟ ᱟᱫᱚ ᱮᱠᱷᱚᱱ ᱫᱚ ᱱᱚᱣᱟ ᱥᱟᱱᱛᱤᱱᱤᱠᱮᱛᱚᱱ ᱨᱮᱜᱮ ᱡᱟᱦᱟᱸ ᱢᱮᱱᱟᱜ ᱟᱠᱟᱫᱟ ᱚᱱᱟ ᱜᱮ ᱟᱫᱚ ᱥᱟᱱᱛᱤᱱᱤᱠᱮᱛᱚᱱ ᱟᱨ ᱚᱱᱟ ᱚᱸᱰᱮ ᱫᱚ ᱢᱮᱱᱟᱜ ᱟᱠᱟᱫ ᱜᱮᱭᱟ ᱢᱟᱨᱮ ᱢᱟᱨᱮ ᱫᱟᱨᱮ ᱢᱮᱱᱟᱜ ᱟᱠᱟᱫ ᱜᱮᱭᱟ ᱢᱚᱴᱟᱢᱩᱴᱤ ᱮᱠᱥᱚ ᱵᱚᱪᱷᱚᱨ ᱯᱩᱨᱚᱱᱳ ᱫᱟᱨᱮ ᱠᱚ ᱠᱚ ᱢᱮᱱᱟᱜ ᱟᱠᱟᱫ ᱜᱮᱭᱟ ᱚᱱᱟ ᱠᱷᱚᱡ ᱦᱚᱸ ᱰᱷᱮᱨ ᱯᱩᱨᱚᱱᱳ ᱫᱟᱨᱮ ᱠᱚ ᱢᱮᱱᱟᱜ ᱟᱠᱟᱫ ᱜᱮᱭᱟ
ᱦᱳᱭ ᱟᱨ ᱚᱠᱟ ᱠᱚᱛᱮ ᱫᱟᱨᱮ ᱵᱟᱹᱱᱩᱜᱼᱟ ᱚᱱᱮ ᱚᱱᱟ ᱠᱚ ᱴᱷᱚᱴᱟ ᱫᱚ ᱦᱚᱭ ᱦᱚᱸ ᱵᱟᱝ ᱪᱟᱞᱟᱜᱼᱟ ᱟᱨ ᱫᱟᱜ ᱦᱚᱸ ᱚᱱᱛᱮ ᱵᱟᱭ ᱦᱚᱭ ᱤᱫᱤᱭᱟ ᱟᱨ ᱚᱠᱟᱥᱮᱫ ᱫᱟᱨᱮ ᱛᱟᱦᱮᱱᱟ ᱚᱱᱛᱮ ᱜᱮ ᱦᱚᱭ ᱦᱚᱸᱭ ᱪᱟᱞᱟᱜᱼᱟ ᱟᱠᱚᱨᱥᱚᱱᱟᱭ ᱟᱨ ᱫᱟᱜ ᱦᱚᱸ ᱚᱱᱛᱮ ᱜᱮ ᱪᱟᱞᱟᱜᱼᱟ ᱚᱱᱠᱟᱱ ᱡᱤᱱᱤᱥ ᱠᱟᱱᱟ ᱡᱮᱞᱮᱠᱟ ᱟᱵᱚ ᱫᱚ ᱵᱟᱨᱦᱮ ᱫᱤᱥᱚᱢ ᱠᱟᱹᱢᱤ ᱵᱚᱱ ᱪᱟᱞᱟᱜᱼᱟ ᱚᱠᱟ ᱴᱷᱮᱱ ᱯᱚᱭᱥᱟ ᱢᱚᱸᱡ ᱵᱚᱱ ᱧᱟᱢᱟ ᱚᱸᱰᱮ ᱜᱮᱵᱚᱱ ᱠᱟᱹᱢᱤᱭᱟ ᱟᱨ ᱚᱠᱟᱴᱷᱟᱜ ᱯᱚᱭᱥᱟ ᱵᱟᱝ ᱧᱟᱢᱚᱜᱼᱟ ᱦᱳᱭ ᱚᱸᱰᱮ ᱫᱚ ᱵᱟᱵᱚᱱ ᱪᱟᱞᱟᱜ ᱜᱮᱭᱟ ᱛᱚ ᱟᱵᱚ ᱦᱚᱸ
ᱦᱩᱸ
ᱚᱱᱠᱟᱱ ᱡᱤᱱᱤᱥ ᱠᱟᱱᱟ
ᱟᱫᱚ ᱱᱚᱭᱟ ᱠᱚ ᱪᱮᱥ ᱴᱟᱭᱤᱯᱮ ᱱᱚᱣᱟ ᱵᱚᱨᱥᱟᱨ ᱨᱮ ᱛᱷᱚᱲᱟ ᱫᱟᱨᱤ ᱨᱚᱦᱚᱭ ᱯᱷᱚᱞ ᱢᱩᱞ ᱫᱟᱨᱤ ᱥᱮ ᱡᱟᱦᱟᱱ ᱚᱱᱠᱟᱱ ᱫᱟᱨᱮ ᱠᱟᱡᱮ ᱞᱟᱜᱟᱜ ᱢᱟ ᱡᱮᱦᱮᱛᱩ ᱟᱵᱚ
ᱦᱳᱭ ᱱᱚᱛᱮ ᱫᱚ ᱦᱟᱸᱜ ᱫᱟᱨᱮ ᱫᱚ ᱱᱚᱛᱮ ᱫᱚ ᱫᱟᱨᱮ ᱠᱚᱫᱚ ᱨᱚᱦᱚᱭ ᱦᱩᱭ ᱠᱟᱱᱟ ᱦᱩᱭ ᱫᱚ
ᱦᱳᱭ ᱦᱳᱭ ᱫᱟᱨᱤ ᱠᱚᱫᱚ ᱟᱞᱮ ᱫᱚ ᱯᱚᱛᱤ ᱵᱚᱪᱷᱚᱨ ᱵᱚᱨᱥᱟ ᱡᱚᱠᱷᱚᱱ ᱦᱩᱭᱩᱜ ᱟ-ᱥᱮ ᱛᱚᱠᱷᱚᱱ ᱜᱮ ᱫᱟᱨᱮ ᱠᱟ ᱨᱚᱦᱚᱭ ᱜᱮ ᱦᱩᱭᱩᱜ ᱜᱮᱭᱟ ᱦᱩᱸ ᱟᱨ ᱱᱚᱝᱠᱟ ᱯᱷᱚᱨᱮᱥᱴ ᱰᱤᱯᱟᱨᱴᱢᱮᱱᱴ ᱠᱚ ᱠᱚ ᱮᱢᱚᱜ ᱜᱮᱭᱟ ᱱᱟᱱᱟ ᱨᱚᱠᱚᱢ ᱯᱷᱚᱞ ᱢᱩᱞ ᱫᱟᱨᱮ ᱦᱚᱸ ᱠᱚ ᱮᱢᱚᱜ ᱜᱮᱭᱟ ᱮᱢᱱᱤ ᱫᱟᱨᱮ ᱦᱚᱸ ᱠᱚ ᱮᱢᱚᱜ ᱜᱮᱭᱟ ᱛᱚ ᱯᱚᱛᱤ ᱵᱚᱪᱷᱚᱨ ᱜᱮ ᱨᱚᱦᱚᱭ ᱦᱩᱭᱩᱜᱼᱟ ᱚᱱᱠᱟ ᱵᱟᱜᱟᱱ ᱠᱚ ᱵᱮᱱᱟᱣ ᱵᱟᱲᱟ ᱦᱩᱭ ᱟᱠᱟᱱ ᱜᱮᱭᱟ ᱡᱚᱢ ᱢᱟᱱᱮ ᱚᱱᱠᱟ ᱢᱟᱱᱮ ᱟᱠᱷᱨᱤᱧ ᱞᱟᱹᱜᱤᱫ ᱫᱚ ᱵᱟᱝ ᱢᱟᱱᱮ ᱱᱤᱡᱮᱛᱮ ᱡᱚᱢ ᱞᱟᱹᱜᱤᱫ ᱜᱮ
ᱦᱮᱸ ᱦᱳᱭ ᱱᱚᱛᱮ ᱫᱚ ᱦᱟᱸᱜ ᱡᱚᱛᱚ ᱦᱚᱲᱟᱜ ᱜᱮ ᱜᱤ ᱡᱚᱛᱚ ᱦᱚᱲᱟᱜ ᱜᱤ ᱵᱟᱜᱟᱱ ᱫᱚ ᱦᱟᱸᱜ ᱢᱮᱱᱟᱜ ᱠᱟᱜᱼᱟ ᱚᱱᱠᱟ ᱰᱷᱮᱨ ᱜᱤ ᱫᱟᱨᱮ ᱠᱚᱫᱚ ᱢᱮᱱᱟᱜᱼᱟ ᱚᱱᱠᱟ ᱵᱟᱜᱟᱱ ᱠᱚ
ᱦᱳᱭ ᱦᱳᱭ ᱟᱞᱮ ᱥᱮᱫ ᱦᱚᱸ ᱚᱱᱠᱟ ᱜᱮ ᱞᱮ ᱨᱚᱦᱚᱭ ᱵᱟᱲᱟᱣ ᱟᱠᱟᱫ ᱟᱭᱢ ᱜᱮ ᱵᱟᱜᱟᱱ ᱠᱚᱞᱮ ᱵᱮᱱᱟᱣ ᱵᱟᱲᱟᱣ ᱟᱠᱟᱫ ᱜᱮᱭᱟ ᱡᱟᱹᱥᱛᱤ ᱠᱟᱭ ᱛᱮᱫᱚ ᱱᱚᱜᱼᱚᱭ ᱩᱞ ᱫᱟᱨᱮ ᱠᱚᱜᱮ ᱩᱞ ᱫᱟᱨᱮ ᱞᱤᱪᱩ ᱫᱟᱨᱮ ᱦᱩᱸ ᱟᱨ ᱠᱟᱱᱴᱷᱟᱲ ᱫᱟᱨᱮ ᱱᱚᱝᱠᱟ ᱯᱮᱭᱟᱨᱟ ᱠᱚ ᱛᱟᱨᱯᱚᱨᱮ ᱡᱟᱢᱨᱩᱞ ᱢᱟᱱᱮ ᱢᱟᱱᱮ ᱡᱟᱦᱟᱸ ᱠᱚ ᱟᱨᱠᱤ ᱱᱚᱣᱟ ᱦᱟᱥᱟᱨᱮ ᱦᱳᱭᱳᱜ ᱚᱱᱠᱟᱱ ᱯᱷᱚᱞᱢᱩᱞ ᱫᱟᱨᱮ ᱢᱮᱱᱟᱜᱼᱟ ᱟᱨᱠᱤ
ᱦᱳᱭ ᱟᱨ ᱫᱟᱨᱮ ᱠᱚᱫᱚ ᱦᱟᱸᱜ ᱱᱚᱝᱠᱟ ᱨᱚᱦᱚᱭ ᱞᱮᱠᱷᱟᱱ ᱤᱱᱠᱟᱢ ᱠᱚᱫᱚ ᱦᱟᱸᱜ ᱚᱱᱟ ᱠᱟᱱᱴᱷᱟᱲ ᱫᱟᱨᱮ ᱠᱚ ᱜᱮ ᱨᱚᱦᱚᱭ ᱞᱮᱠᱷᱟᱱ ᱫᱚ ᱚᱱᱟ ᱠᱚ ᱫᱚ ᱤᱱᱠᱟᱢ ᱠᱚ ᱫᱚ ᱰᱷᱹᱮᱨ ᱜᱮᱭᱟ
ᱦᱳᱭ ᱟᱫᱚ ᱡᱩᱫᱤ ᱡᱚᱛᱚ ᱦᱚᱲᱟᱜ ᱛᱟᱦᱮᱱ ᱠᱷᱟᱡ ᱫᱚ ᱟᱫᱚ ᱛᱟᱦᱞᱮ ᱚᱠᱚᱭ ᱦᱟᱛᱟᱣ ᱛᱟᱢᱟ
ᱦᱳᱭ ᱚᱱᱠᱟ ᱵᱟᱨᱦᱮ ᱫᱤᱥᱚᱢ ᱠᱚ ᱤᱫᱤᱭᱟ ᱛᱚ ᱚᱱᱟ ᱫᱚ ᱱᱚᱛᱮ ᱟᱞᱮᱥᱮᱱ ᱢᱮᱱᱟᱜ ᱜᱮᱭᱟ ᱚᱱᱟ
ᱚᱱᱟ ᱫᱚ ᱦᱮᱸ ᱵᱟᱨᱦᱮ ᱫᱤᱥᱚᱢ ᱦᱚᱸ ᱟᱫᱚ ᱱᱤᱡᱮ ᱨᱟᱜ ᱜᱮ ᱦᱩᱭᱩᱜᱼᱟ ᱵᱟᱨᱭᱟ ᱜᱟᱱ ᱫᱟᱨᱮ ᱛᱟᱦᱮᱱ ᱠᱷᱟᱱ ᱫᱚ ᱡᱚ ᱫᱚ ᱡᱚᱜ ᱜᱮᱭᱟ ᱟᱫᱚ ᱯᱮᱲᱟ ᱠᱩᱴᱩᱢ ᱠᱚᱠᱚ ᱦᱤᱡᱩᱜᱼᱟ ᱩᱱᱠᱩ ᱦᱚᱸ ᱵᱟᱢ ᱮᱢᱟᱠᱚ ᱠᱷᱟᱡ ᱦᱚᱸ ᱛᱷᱚᱲᱟ ᱠᱷᱟᱨᱟᱯ ᱜᱮ ᱵᱩᱡᱷᱟᱹᱜᱼᱟ
ᱦᱳᱭ ᱠᱟᱱᱴᱷᱟᱲ ᱫᱚ ᱦᱟᱸᱜ ᱠᱟᱱᱴᱷᱟᱲ ᱫᱚ ᱦᱟᱸᱜ ᱛᱷᱚᱲᱟ ᱤᱱᱠᱟᱢ ᱧᱚᱜ ᱫᱚ ᱦᱤᱡᱩᱜ ᱜᱮᱭᱟ
ᱦᱳᱭ ᱦᱳᱭ ᱠᱟᱱᱴᱷᱟᱲ ᱫᱟᱨᱮ ᱤᱧᱟᱹᱜ ᱠᱟᱱᱴᱷᱟ ᱫᱟᱨᱮ ᱤᱧᱟᱹᱜ ᱢᱮᱱᱟᱜ ᱛᱤᱧ ᱜᱮᱭᱟ ᱢᱤᱫ ᱴᱮᱱ ᱜᱟᱱ ᱜᱤᱧ ᱨᱚᱦᱚᱭ ᱟᱠᱟᱫᱟ ᱪᱮᱫᱟᱜ ᱡᱮ ᱚᱱᱟ ᱫᱚ ᱟᱹᱰᱤ ᱢᱟᱨᱟᱝ ᱮᱲᱤᱜᱟᱹᱭ ᱦᱟᱛᱟᱣᱟ ᱟᱫᱚ ᱚᱱᱟ ᱠᱷᱟᱹᱛᱤᱨ ᱛᱮ ᱟᱫᱚ ᱢᱤᱫ ᱴᱮᱱ ᱜᱮᱧ ᱨᱚᱦᱚᱭ ᱠᱟᱫᱟ ᱟᱫᱚ ᱞᱟᱦᱟ ᱵᱚᱪᱷᱚᱨ ᱡᱚ ᱞᱮ ᱱᱟ ᱟᱫᱚ ᱱᱤᱭᱟᱹ ᱵᱚᱪᱷᱚᱨ ᱫᱚ ᱟᱫᱚ ᱚᱲᱟᱜ ᱥᱮᱫ ᱫᱚ ᱵᱟᱹᱧ ᱪᱟᱞᱟᱣ ᱠᱟᱱᱟ ᱟᱫᱚ ᱡᱚ ᱠᱟᱱᱟ ᱥᱮ ᱪᱷᱟᱠᱟᱣ ᱟᱠᱟᱱᱟ
ᱚᱱᱟ ᱫᱚ ᱵᱟᱜᱟᱱ ᱞᱮᱠᱷᱟᱱ ᱦᱚᱸ ᱯᱚᱭᱥᱟ ᱠᱚᱫᱚ ᱰᱷᱮᱨ ᱧᱚᱜ ᱦᱩᱭᱩᱜᱼᱟ ᱢᱤᱫᱴᱮᱡ ᱫᱟᱨᱮ ᱨᱮᱜᱮ ᱢᱚᱴᱟ ᱢᱩᱴᱤ ᱡᱚᱜ ᱠᱟᱱᱟ ᱢᱤᱫ ᱜᱟᱹᱰᱤ ᱜᱟᱱ ᱫᱚ ᱡᱚᱜᱼᱟ
ᱦᱳᱭ ᱦᱳᱭ ᱦᱳᱭ ᱟᱫᱚ ᱫᱟᱨᱮ ᱫᱚ ᱩᱱᱟᱹᱜ ᱫᱚ ᱵᱟᱝ ᱞᱟᱹᱴᱩ ᱟᱠᱟᱱᱟ ᱥᱮᱬᱟ ᱫᱚ ᱵᱟᱝ ᱥᱮᱬᱟ ᱠᱟᱴᱤᱡ ᱧᱚᱜ ᱜᱮᱭᱟ ᱱᱚᱣᱟ ᱦᱩᱭᱩᱜ ᱠᱟᱱᱟ ᱢᱚᱴᱟ ᱢᱩᱴᱤ ᱯᱟᱸᱪ ᱵᱚᱪᱷᱚᱨ ᱜᱟᱱ ᱦᱩᱭᱩᱜ ᱠᱟᱱᱟ ᱚᱱᱟ ᱫᱟᱨᱮ ᱫᱚ ᱠᱷᱩᱵ ᱮᱠᱴᱟ ᱫᱚ ᱵᱟᱝ ᱢᱟᱨᱟᱝ ᱠᱟᱱᱟ ᱠᱚᱞᱚᱢ ᱪᱟᱨᱟᱜ ᱠᱟᱱ ᱛᱮ ᱚᱱᱟ ᱠᱷᱟᱹᱛᱤᱨ ᱛᱮ ᱡᱚᱜ ᱠᱟᱱᱟ ᱟᱫᱚ
ᱟᱹᱠᱷᱨ ᱤᱧ ᱞᱮᱠᱷᱟᱱ ᱫᱚ ᱚᱱᱟ ᱫᱚ ᱵᱤᱥ ᱴᱟᱠᱟ ᱠᱮᱡᱤ ᱛᱤᱨᱤᱥ ᱴᱟᱠᱟ ᱠᱮᱡᱤ ᱚᱱᱠᱟ ᱪᱟᱞᱟᱜᱼᱟ
ᱦᱳᱭ ᱦᱳᱭ ᱟᱫᱚ ᱡᱚᱠᱷᱚᱱ ᱱᱟᱣᱟ ᱜᱮ ᱨᱟᱠᱟ ᱵᱚᱜ ᱛᱚᱠᱷᱚᱱ ᱩᱱ ᱫᱚ ᱟᱥᱤ ᱱᱚᱵᱚᱭ ᱴᱟᱠᱟ ᱠᱮᱡᱤ ᱧᱟᱢᱚᱜ ᱜᱮᱭᱟ ᱦᱮᱸ ᱡᱚ ᱠᱷᱚᱱ ᱯᱨᱚᱛᱷᱚᱢ ᱯᱨᱚᱛᱷᱚᱢ ᱨᱟᱠᱟᱵ ᱚᱜᱼᱟ ᱟᱫᱚ ᱩᱱ ᱚᱠᱛᱚ ᱫᱚ ᱵᱷᱟᱜᱤ ᱜᱮ ᱠᱮᱡᱤ ᱫᱟᱢᱚᱜ ᱜᱮᱭᱟ ᱟᱫᱚ ᱟᱫᱚ ᱛᱚ ᱠᱷᱚᱱ ᱫᱚ ᱟᱫᱚ ᱟᱫᱚ ᱱᱚᱣᱟ ᱟᱞᱮ ᱱᱚᱣᱟ ᱵᱳᱞᱯᱩᱨ ᱵᱟᱡᱟᱨ ᱨᱮᱦᱚᱸ ᱟᱭᱢᱟ ᱠᱟᱱᱴᱷᱟᱲ ᱫᱟᱨᱮ ᱢᱮᱱᱟᱜ ᱜᱮᱭᱟ ᱢᱟᱱᱮ ᱚᱱᱠᱟ ᱟᱨᱠᱤ ᱱᱚᱣᱟ ᱫᱚ ᱥᱮᱭ ᱟᱹᱫᱤᱢ ᱡᱩᱜ ᱠᱷᱚᱱᱚᱡ ᱠᱚ ᱨᱚᱦᱚᱭ ᱵᱟᱲᱟ ᱟᱠᱟᱫᱟ ᱨᱚᱵᱤᱱᱫᱨᱚᱱᱟᱛᱷ ᱟᱡ ᱵᱟᱵᱟ ᱟᱡ ᱜᱚᱜᱚ ᱛᱟ ᱠᱚ ᱩᱱ ᱚᱠᱛᱚ ᱨᱮᱱᱟᱜ ᱡᱟᱦᱟᱸ ᱫᱟᱨᱮ ᱠᱚ ᱢᱮᱱᱟᱜ ᱟᱠᱟᱫ ᱜᱮᱭᱟ ᱩᱱᱠᱩ ᱨᱮᱱ ᱵᱚᱝᱥᱚ ᱠᱚ ᱨᱚᱦᱚᱭ ᱵᱟᱲᱟ ᱟᱠᱟᱫᱼᱟ ᱡᱟᱦᱟᱸ ᱚᱱᱟᱠᱚ ᱡᱚᱢ ᱛᱮ ᱜᱮ ᱦᱚᱲ ᱠᱚ ᱩᱞ ᱫᱟᱨᱮ ᱠᱚᱦᱚᱸ ᱟᱹᱰᱤ ᱟᱭᱢᱟ ᱟᱭᱢᱟ ᱠᱟᱱ ᱴᱷᱟᱲ ᱞᱤᱪᱩ ᱛᱟ ᱯᱚ ᱨᱮ ᱡᱟᱢ ᱨᱩ ᱦᱮᱸ ᱥᱚᱯᱮ ᱫᱟ ᱯᱮ ᱭᱟ ᱨᱟ ᱞᱮᱵᱩ ᱢᱟᱱᱮ ᱟᱭᱢᱟ ᱫᱟᱨᱮ ᱢᱮᱱᱟᱜ ᱟᱠᱟᱫᱟ ᱢᱟᱨᱮ ᱢᱟᱨᱮ ᱫᱟᱨᱮ ᱢᱮᱱᱟᱜ ᱟᱠᱟᱫᱟ ᱦᱳᱭ ᱦᱳᱭ ᱚᱱᱟ ᱠᱚ ᱡᱚᱢ ᱛᱮ ᱜᱮ ᱦᱚᱲ ᱠᱚ ᱱᱚᱰᱮ ᱠᱚ ᱤᱭᱟᱹ ᱪᱟᱵᱟᱜᱼᱟ ᱠᱟᱱᱴᱷᱟᱟᱲ ᱫᱟᱨᱤ ᱢᱟ ᱟᱭᱢᱟ